ᱦᱮᱞᱳ ᱦᱮᱞᱳ
ᱦᱮᱸ ᱟᱞᱤᱧᱟᱜ ᱨᱚᱲ ᱟᱸᱡᱚᱢᱚᱜ ᱠᱟᱱᱟ
ᱦᱮᱸ ᱟᱵᱮᱱᱟᱜ ᱨᱚᱲ ᱱᱤᱛ ᱟᱸᱡᱚᱢᱚᱜ ᱠᱟᱱ ᱜᱮᱭᱟ ᱟᱹᱰᱤ ᱜᱷᱟᱹᱲᱤᱡ ᱵᱟᱫᱽ ᱵᱮᱱ ᱨᱚᱲ ᱮᱫᱟ ᱪᱮᱫ ᱞᱮᱠᱟ ᱢᱮᱱᱟᱜ ᱵᱟᱲᱟ ᱯᱮᱭᱟ ᱱᱟᱯᱟᱭ ᱜᱮ
ᱦᱮᱸ ᱱᱟᱯᱟᱭ ᱜᱮᱭᱟᱞᱤᱧ ᱟᱵᱤᱱ ᱜᱮ ᱪᱮᱫ ᱞᱮᱠᱟ ᱢᱮᱱᱟᱜ ᱵᱮᱱᱟ
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟ ᱟᱨ ᱚᱱᱮᱠᱚ ᱢᱮᱱᱟ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱦᱩᱭᱩᱜᱼᱟ ᱟᱫᱚ ᱟᱯᱮᱥᱮᱭᱟᱜ ᱛᱚᱵᱮ ᱫᱟᱜ ᱡᱟᱹᱲᱤ ᱠᱚᱫᱚ ᱪᱮᱫ ᱞᱮᱠᱟ ᱫᱟᱜ ᱡᱟᱹᱲᱤ ᱵᱟᱲᱟᱭ ᱫᱟᱭ ᱥᱮ ᱵᱟᱭ ᱡᱟᱹᱲᱤ ᱵᱟᱲᱟᱭᱮᱫᱟ
ᱦᱳᱭ ᱦᱳᱭ ᱟᱨ ᱟᱹᱵᱤᱱ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ ᱟᱞᱮᱥᱮᱫ ᱫᱚ ᱮᱸᱜ ᱛᱤᱦᱤᱧ ᱦᱚᱸ ᱫᱟᱜ ᱡᱟᱹᱲᱤ ᱫᱚ ᱚᱱᱠᱟ ᱵᱟᱝ ᱦᱩᱭ ᱠᱟᱱᱟ ᱢᱮᱱᱠᱷᱟᱱ ᱨᱤᱢᱤᱞ ᱠᱟᱜ ᱛᱟᱦᱮᱸᱜ ᱟᱭ ᱟᱫᱚ ᱫᱟᱜ ᱡᱟᱹᱲᱤ ᱫᱚ ᱵᱟᱝ ᱦᱩᱭ ᱟᱠᱟᱱᱟ ᱚᱱᱠᱟ ᱫᱚ ᱵᱟᱝ ᱢᱚᱱᱮ ᱦᱩᱭᱩᱜ ᱠᱟᱱᱟ ᱡᱮ ᱛᱮᱦᱮᱧ ᱟᱨ ᱦᱚᱸ ᱫᱟᱜ ᱡᱟᱹᱲᱤ ᱦᱩᱭᱩᱜᱼᱟ ᱢᱮᱱᱛᱮ ᱦᱚᱞᱟᱱᱚᱜ ᱟᱞᱮᱥᱮᱫ ᱫᱚ ᱫᱚᱢᱮ ᱫᱟᱜ ᱡᱟᱹᱲᱤ ᱦᱩᱭᱱᱟ
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱡᱚᱠᱷᱚᱱ ᱮᱢ ᱧᱮᱞᱟ ᱛᱚ ᱟᱞᱮ ᱥᱮᱫ ᱦᱚᱸ ᱱᱚᱜᱼᱚᱭ ᱫᱟᱜ ᱡᱟᱹᱲᱤ ᱫᱚ ᱦᱩᱭᱩᱜ ᱠᱟᱱ ᱜᱮᱭᱟ᱾ ᱟᱨ ᱢᱮᱛᱟᱜ ᱢᱮ ᱦᱚᱞᱟ ᱟᱨ ᱢᱟᱫᱷᱮᱨ ᱥᱮᱢ ᱢᱮᱱ ᱠᱮᱭᱟ ᱛᱮᱦᱮᱧ ᱱᱚᱣᱟ ᱯᱮ ᱫᱤᱱ ᱫᱚ ᱮᱠᱟᱞ ᱟᱹᱣᱨᱤ ᱜᱮ ᱫᱟᱜᱟ ᱟᱨ ᱚᱱᱟ ᱞᱟᱦᱟ ᱫᱚ ᱦᱟᱸᱜ ᱟᱹᱰᱤ ᱠᱟᱡᱟᱠᱮ ᱫᱟᱜ ᱵᱟᱲᱟ ᱠᱮᱫᱟ ᱢᱮᱛᱟᱜ ᱢᱮ ᱯᱩᱨᱟᱹᱣ ᱯᱮᱨᱮᱡ ᱵᱟᱲᱟᱭᱮᱱᱟ ᱟᱫᱚ ᱦᱟᱸᱜ ᱢᱮᱛᱟᱜ ᱢᱮ ᱢᱤᱫ ᱵᱟᱨ ᱦᱚᱲ ᱫᱚ ᱵᱚᱞᱮ ᱨᱚᱦᱚᱭ ᱠᱚ ᱮᱦᱚᱵ ᱮᱱᱟ ᱢᱮᱛᱟᱜ ᱢᱮᱠᱚ ᱪᱟᱵᱟ ᱠᱮᱫᱟ ᱟᱨ ᱟᱫᱚᱢ ᱠᱚᱫᱚ ᱠᱚ ᱥᱟᱹᱨᱫᱤ ᱵᱟᱲᱟᱣ ᱠᱟᱱᱟ ᱟᱨ ᱟᱫᱚᱢ ᱠᱚᱫᱚ ᱦᱟᱸᱜ ᱢᱮᱛᱟᱜ ᱢᱮᱠᱚ ᱚᱱᱟ ᱜᱮᱠᱚ ᱞᱟᱜᱟᱣ ᱵᱟᱲᱟᱣ ᱠᱟᱱᱟ, ᱟᱪᱪᱷᱟ ᱟᱯᱮ ᱥᱮᱫ ᱫᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱠᱟᱱᱟ ᱥᱮ ᱵᱟᱠᱚ ᱮᱦᱚᱵ ᱵᱟᱲᱟᱣ ᱠᱟᱱᱟ
ᱟᱞᱮᱥᱮᱫ ᱫᱚ ᱦᱩᱲᱩ ᱨᱚᱦᱚᱭ ᱮᱦᱚᱵ ᱠᱟᱜ ᱜᱮᱭᱟ ᱠᱚ ᱚᱱᱠᱟ ᱥᱟᱱᱟᱢ ᱦᱚᱲ ᱫᱚ ᱵᱟᱝᱟ ᱠᱤᱪᱷᱩ ᱠᱤᱪᱷᱩ ᱦᱚᱲ
ᱦᱳᱭ
ᱦᱩᱸ
ᱟᱞᱮ ᱦᱚᱸ ᱮᱦᱚᱵ ᱠᱟᱜᱼᱟ ᱞᱮ ᱦᱟᱸᱜ ᱦᱩᱸ᱾
ᱦᱮᱸ ᱟᱫᱚ ᱱᱚᱜᱼᱚᱭ ᱟᱞᱮ ᱥᱮᱫ ᱫᱚ ᱢᱮᱛᱟᱜ ᱢᱮ ᱟᱹᱰᱤ ᱡᱟᱹᱥᱛᱤ ᱵᱟᱠᱚ ᱮᱦᱚᱵ ᱠᱟᱱᱟ ᱟᱫᱚᱢ ᱠᱚᱫᱚ ᱟᱨ ᱟᱫᱚᱢ ᱠᱚᱫᱚ ᱢᱮᱛᱟᱜ ᱢᱮ ᱠᱚ ᱪᱟᱵᱟ ᱠᱮᱫᱟ᱾ ᱟᱹᱰᱤ ᱡᱟᱹᱥᱛᱤ ᱠᱚ ᱪᱟᱵᱟ ᱠᱮᱫᱟ᱾ ᱢᱤᱫᱴᱮᱱ ᱵᱟᱠᱚ ᱥᱟᱨᱮᱡ ᱠᱟᱜ ᱛᱟᱠᱚᱣᱟ ᱟᱨ ᱟᱫᱚᱢ ᱠᱚᱫᱚ ᱚᱱᱮ ᱠᱚ ᱢᱮᱱᱟ ᱜᱷᱟᱴᱟ ᱜᱷᱩᱴᱩ ᱥᱟᱨᱮᱡ ᱠᱟᱱ ᱛᱟᱠᱩᱣᱟ ᱠᱷᱟᱹᱞᱤ ᱟᱨ ᱚᱱᱟ ᱛᱤᱱᱟᱹᱜ ᱫᱟᱜ ᱫᱟᱜ ᱠᱷᱮᱛ ᱫᱚᱠᱚ ᱪᱟᱵᱟ ᱠᱮᱫᱟ ᱦᱟᱜ, ᱚᱱᱮ ᱠᱚ ᱢᱮᱱᱟ ᱤᱱᱟᱹᱜ ᱠᱟᱡᱟᱠ ᱵᱟᱭ ᱫᱟᱜ ᱫᱟ ᱯᱟᱞᱮ ᱚᱱᱟ ᱰᱩᱵᱟᱹᱣ ᱫᱷᱟᱹᱨᱤᱡ ᱵᱟᱝ ᱦᱩᱭ ᱠᱟᱱ ᱛᱮ᱾ ᱟᱫᱚ ᱦᱮᱸ ᱟᱨ ᱱᱮᱛᱟᱨ ᱠᱟᱛᱟ ᱟᱞᱮ ᱥᱤᱡ ᱤᱧ ᱧᱮᱞ ᱮᱫ ᱠᱚᱣᱟ᱾ ᱟᱹᱰᱤ ᱡᱟᱹᱥᱛᱤ ᱚᱱᱠᱟ ᱜᱟᱹᱭ ᱰᱟᱝᱨᱟ ᱠᱟᱰᱟ ᱱᱟᱦᱮᱞ ᱛᱮ ᱦᱮᱸ ᱨᱚᱲ ᱢᱮ᱾
ᱦᱮᱸ ᱮ ᱞᱟᱹᱭ ᱫᱟᱞᱤᱧ ᱛᱟᱞᱦᱮ ᱟᱯᱮ ᱥᱮᱫ ᱫᱚ ᱵᱷᱟᱜᱤ ᱜᱮ ᱫᱟᱜ ᱡᱟᱹᱲᱤ ᱫᱚ ᱦᱩᱭ ᱠᱟᱱᱟ᱾
ᱦᱮᱸ ᱵᱷᱟᱜᱤ ᱜᱮ ᱦᱩᱭ ᱧᱚᱜ ᱠᱟᱱᱟ ᱞᱟᱦᱟ ᱧᱚᱜ ᱛᱮ ᱡᱚᱠᱷᱚᱱ ᱟᱫᱚ ᱱᱚᱜ-ᱚᱭ ᱱᱤᱛᱚᱜ ᱢᱟ ᱮᱠᱟᱞ ᱱᱚᱝᱠᱟ ᱵᱟᱭ ᱫᱟᱜ ᱟᱫᱚ ᱦᱚᱞᱟ ᱢᱟᱫᱷᱮᱨ ᱟᱨ ᱚᱱᱟ ᱠᱷᱚᱡ ᱞᱟᱦᱟ ᱟᱨ ᱛᱤᱦᱤᱧ ᱦᱚᱸ ᱱᱚᱜᱼᱚᱭ ᱟᱹᱣᱨᱤᱭ ᱫᱟᱜ-ᱟ᱾ ᱟᱫᱚ ᱚᱱᱟ ᱠᱷᱚᱡᱽ ᱞᱟᱦᱟ ᱫᱚ ᱦᱟᱸᱜ ᱮᱠᱟᱞ ᱮ ᱫᱟᱜ ᱵᱟᱲᱟ ᱞᱮᱫ ᱜᱮᱭᱟ ᱫᱤᱱᱟᱹᱢ ᱞᱮᱠᱟ ᱛᱷᱚᱲᱟ ᱛᱷᱚᱲᱟ ᱛᱷᱚᱲᱟ ᱛᱷᱚᱲᱟ᱾ ᱟᱫᱚ ᱚᱱᱮ ᱠᱚ ᱢᱮᱱᱟ ᱛᱤᱱᱟᱹᱜ ᱚᱱᱟ ᱡᱷᱟᱨᱟᱜ - ᱡᱷᱟᱨᱟᱜ ᱠᱷᱮᱛ ᱫᱚ ᱦᱟᱸᱜ ᱮ ᱯᱩᱨᱟᱹ ᱤᱭᱟᱹ ᱪᱟᱵᱟᱣ ᱟᱠᱟᱱ ᱛᱟᱦᱮᱱᱟ ᱞᱚᱦᱚᱫ ᱪᱟᱵᱟᱣ ᱠᱟᱱ ᱛᱟᱦᱮᱱᱟ ᱛᱩᱨᱟ‌ᱹᱛ ᱫᱟᱜ ᱡᱟᱨᱣᱟ ᱵᱟᱲᱟ ᱜᱚᱫ ᱱᱟ ᱟᱨ ᱠᱚ ᱞᱚᱥᱚᱫ ᱵᱟᱲᱟ ᱦᱚᱪᱚ ᱠᱮᱫᱟ ᱟᱨ ᱨᱚᱦᱚᱭ ᱠᱮᱫᱟ
ᱟᱪᱪᱷᱟ
ᱟᱫᱚ ᱦᱮᱸ ᱟᱪᱪᱷᱟ ᱟᱯᱮ ᱥᱮᱫ ᱱᱮᱛᱟᱨ ᱠᱟᱛᱮᱫ ᱡᱟᱹᱥᱛᱤ ᱪᱮᱫ ᱛᱮᱠᱚ ᱥᱤ ᱡᱮᱥᱮ ᱟᱞᱮ ᱥᱮᱫ ᱫᱚ ᱟᱹᱰᱤ ᱡᱟᱹᱥᱛᱤ ᱱᱮᱛᱟᱨ ᱜᱟᱹᱭ ᱰᱟᱝᱨᱟ ᱠᱟᱰᱟ ᱱᱟᱦᱮᱞ ᱛᱮ ᱵᱟᱠᱚ ᱥᱤ ᱠᱟᱱᱟ ᱡᱟᱹᱛᱤ ᱴᱮᱠᱴᱟᱨ ᱜᱟᱹᱰᱤ ᱛᱮᱜᱮ᱾ ᱟᱫᱚ ᱟᱯᱮ ᱥᱮᱱ-ᱟᱜ ᱠᱷᱚᱵᱚᱨ ᱠᱚ ᱞᱟᱹᱭ ᱛᱟᱞᱟᱝ ᱢᱮ᱾ ᱡᱮ ᱪᱮᱫ ᱛᱮᱠᱚ ᱥᱤ-ᱭᱮᱫ ᱠᱟᱱᱟ ᱡᱟᱹᱥᱛᱤ ᱠᱟᱭ ᱛᱮ?
ᱦᱮᱸ ᱟᱞᱮ ᱥᱮᱫ ᱫᱚ ᱡᱟᱹᱥᱛᱤ ᱫᱚ ᱜᱟᱹᱭ ᱰᱟᱝᱨᱟ ᱛᱚ ᱱᱮᱛᱟᱨ ᱫᱚ ᱞᱟᱹᱭ ᱟᱞᱤᱧ ᱡᱮ ᱥᱟᱱᱟᱢ ᱦᱚᱲᱟᱜ ᱚᱲᱟᱜ ᱨᱮ ᱡᱟᱹᱥᱛᱤ ᱵᱟᱠᱚ ᱫᱚᱦᱚ-ᱭᱮᱫ ᱠᱚᱣᱟ ᱡᱮ ᱚᱱᱟ ᱡᱟᱦᱟᱸ ᱱᱮᱛᱟᱨ ᱢᱟ ᱢᱤᱥᱤᱱ ᱩᱰᱩᱜ ᱟᱠᱟᱱᱟ ᱚᱱᱟ ᱠᱚᱛᱮ ᱜᱮ ᱡᱟᱹᱥᱛᱤ ᱠᱚ ᱥᱤᱭᱮᱜ-ᱟ ᱟᱞᱮ ᱥᱮᱫ ᱦᱚᱸ, ᱢᱟᱱᱮ ᱟᱹᱰᱤ ᱠᱚᱢ ᱦᱚᱲ ᱜᱮ ᱱᱟᱦᱮᱞ ᱛᱮᱠᱚ ᱥᱤ ᱦᱚᱪᱚᱭᱮᱜ-ᱟ᱾
ᱟᱪᱪᱷᱟ ᱱᱚᱜᱼᱚᱭ ᱟᱞᱮ ᱥᱮᱫ ᱦᱚᱸ ᱚᱱᱠᱟ ᱜᱮ᱾ ᱟᱹᱰᱤ ᱠᱚᱢ ᱦᱚᱲ ᱜᱮ ᱱᱟᱦᱮᱞ ᱛᱮᱠᱚ ᱥᱤ-‌ᱭᱮᱜ ᱠᱟᱱᱟ ᱡᱟᱹᱥᱛᱤ ᱠᱟᱭ ᱛᱮᱫᱚ ᱚᱱᱟ ᱚᱱᱟ ᱜᱟᱹᱰᱤ ᱠᱚ ᱩᱰᱩᱝ ᱠᱟᱱᱟ ᱚᱱᱟ ᱢᱮᱛᱟᱜ ᱢᱮ ᱢᱮ ᱴᱮᱠᱴᱟᱨ ᱨᱮ ᱞᱟᱜᱟᱣ-ᱟᱜ ᱥᱤᱭᱳᱜ ᱴᱮᱠᱴᱟᱨ ᱚᱠᱟ ᱫᱚᱠᱚ ᱢᱮᱛᱟᱜ ᱠᱟᱱᱟ᱾ ᱛᱟᱭᱱᱚᱢ ᱥᱮᱫ ᱨᱮ ᱚᱱᱟ ᱠᱚ ᱞᱟᱜᱟᱣᱟᱜᱼᱟ ᱥᱤᱥᱤᱭ-ᱟᱜ᱾ ᱟᱫᱚ ᱚᱱᱟ ᱛᱮᱜᱮ ᱟᱹᱰᱤ ᱱᱟᱯᱟᱭ ᱥᱤᱜ ᱠᱟᱱᱟ ᱚᱱᱟ ᱱᱟᱦᱮᱞ ᱛᱮ ᱟᱨ ᱚᱱᱟ ᱛᱮᱠᱚ ᱢᱮᱱᱟ ᱟᱹᱰᱤ ᱡᱟᱹᱥᱛᱤ ᱩᱥᱟᱹᱨᱟᱜ ᱠᱟᱱᱟ᱾ ᱟᱫᱚ ᱞᱟᱦᱟ ᱫᱤᱱ ᱫᱤᱥᱟᱹ ᱫᱚ ᱢᱤᱫ ᱫᱤᱱ ᱡᱟᱵᱚᱴ ᱠᱟᱜ ᱢᱮ ᱢᱤᱫ ᱫᱤᱱ ᱞᱚᱥᱚᱫ ᱠᱟᱛᱮ ᱫᱚᱦᱚ ᱠᱟᱜ ᱢᱮ᱾ ᱯᱟᱲᱟᱜ ᱢᱮ ᱪᱤᱠᱟᱹᱭ ᱢᱮ ᱟᱹᱰᱤ ᱫᱤᱱ ᱞᱟᱜ-ᱟᱜ ᱠᱟᱱ ᱛᱟᱦᱮᱫᱟ ᱢᱤᱫ ᱴᱮᱡ ᱠᱷᱮᱛ ᱨᱮ᱾ ᱟᱨ ᱱᱮᱛᱟᱨ ᱠᱟᱛᱮᱜ ᱤᱧ ᱫᱤᱥᱟᱹᱭ ᱫᱟ ᱵᱚᱞᱮ ᱟᱢ ᱛᱩᱨᱟᱹᱛ ᱜᱤ ᱚᱱᱟ ᱫᱚ ᱥᱤ ᱢᱮ ᱛᱩᱨᱟᱹᱛ ᱜᱮ ᱚᱱᱟ ᱫᱚ ᱡᱟᱵᱚᱴ ᱢᱮ ᱞᱚᱥᱚᱫ ᱢᱮ᱾ ᱟᱨ ᱢᱟ ᱨᱚᱦᱚᱭ ᱛᱟᱵ ᱜᱚᱫ ᱠᱟᱜ ᱢᱟ ᱚᱱᱟ ᱫᱚ ᱪᱟᱵᱟᱭ-ᱱᱟ ᱯᱷᱮᱨ ᱚᱱᱟ ᱠᱷᱮᱛ ᱫᱚ᱾ ᱟᱨ ᱡᱟᱦᱟᱸᱭ ᱠᱚ ᱩᱥᱟᱹᱨᱟᱭ ᱭᱮᱜ ᱠᱟᱱᱟ ᱫᱟᱜ ᱦᱚᱸ ᱢᱮᱱᱟ ᱚᱱᱠᱟ ᱵᱟᱭ ᱫᱟᱜ ᱟᱵᱚᱱ ᱠᱟᱱᱟ ᱞᱟᱦᱟ ᱛᱮ ᱞᱮᱠᱟ᱾ ᱟᱫᱚ ᱟᱯᱮ ᱥᱮᱫ ᱫᱚ ᱟᱨ ᱪᱮᱫ ᱞᱮᱠᱟ ᱛᱚᱵᱮ ᱱᱮᱛᱟᱨ ᱫᱚ ᱚᱱᱠᱟ ᱜᱮ ᱥᱮ ᱡᱚᱛᱚ ᱛᱮ ᱜᱮ ᱮᱠᱟᱞ ᱴᱮᱠᱴᱟᱨ ᱛᱮᱜᱮ ᱠᱚ ᱥᱤ-ᱭᱮᱜ ᱠᱟᱱᱟ ᱥᱮ ᱡᱟᱦᱟᱱ-ᱟᱜ ᱠᱚ ᱞᱟᱜᱟᱣᱮᱜ ᱠᱟᱱ ᱜᱮᱭᱟ ᱡᱟᱦᱟᱸ ᱨᱮ
ᱛᱷᱚᱲᱟ ᱜᱟᱱ ᱦᱟᱸᱜ ᱟᱵᱮᱱᱟᱜ ᱱᱮᱴᱚᱣᱟᱨᱠ ᱮ ᱰᱤᱥᱴᱟᱵᱽ ᱧᱚᱜ ᱮᱫᱟ ᱚᱠᱟ ᱚᱠᱟ ᱥᱚᱢᱚᱭ ᱢᱚᱡᱽ ᱛᱮ ᱱᱟᱯᱟᱭ ᱵᱟᱝ ᱟᱸᱡᱚᱢᱚᱜ ᱠᱟᱱᱟ ᱴᱟᱣᱟᱨ ᱥᱮᱫ ᱦᱟᱸᱜ ᱪᱟᱞᱟᱣ ᱧᱚᱜᱚᱜ ᱵᱮᱱ᱾
ᱦᱳᱭ,
ᱩᱱᱟᱹᱜ ᱱᱟᱯᱟᱭ ᱟᱵᱮᱱᱟᱜ ᱟᱲᱟᱝ ᱵᱟᱝ ᱦᱤᱡᱩᱜ ᱠᱟᱱᱟ ᱟᱹᱞᱤᱧ ᱫᱷᱟᱹᱨᱤᱡ ᱛᱮ᱾ ᱚᱠᱟ ᱚᱠᱟ ᱥᱚᱢᱚᱭ ᱦᱤᱡᱩᱜ ᱠᱟᱱᱟ᱾ ᱚᱠᱟ ᱥᱚᱢᱚᱭ ᱫᱚ ᱮᱠᱟᱞ ᱵᱟᱝ ᱦᱤᱡᱩᱜ ᱠᱟᱱᱟ᱾ ᱦᱮᱸ ᱦᱮᱸ ᱱᱤᱛᱳᱜ ᱨᱚᱲ ᱵᱮᱱ ᱟᱸᱡᱚᱢ-ᱚᱜ ᱠᱟᱱ ᱜᱮᱭᱟ᱾ ᱨᱚᱲ ᱢᱮ᱾ ᱦᱮᱸ ᱟᱸᱡᱚᱢ-ᱚᱜ ᱠᱟᱱ ᱜᱮᱭᱟ ᱟᱹᱞᱤᱧ ᱟᱸᱡᱚᱢ-ᱚᱜ ᱠᱟᱱ ᱜᱮᱭᱟ ᱱᱤᱛᱚᱜ ᱫᱚ ᱚᱠᱟ ᱥᱚᱢᱚᱭ ᱵᱟᱝ ᱟᱸᱡᱚᱢ-ᱚᱜ ᱠᱟᱱᱟ? ᱟᱹᱞᱤᱧᱟᱜ ᱪᱮᱫ ᱞᱮᱠᱟ ᱟᱸᱡᱚᱢ -ᱚᱜ ᱠᱟᱱᱟ ᱱᱤᱛᱚᱜ?
ᱦᱮᱸ ᱱᱤᱛᱚᱜ ᱞᱟᱹᱭ ᱫᱟᱹᱞᱤᱧ ᱛᱟᱞᱦᱮ ᱟᱯᱮ ᱥᱮᱫ ᱫᱚ ᱚᱱᱠᱟ ᱪᱮᱫ ᱪᱮᱫ ᱯᱚᱨᱚᱵᱽ ᱠᱚ ᱦᱩᱭᱩᱜ ᱜᱮᱭᱟ?
ᱦᱩᱸᱻ ᱯᱚᱨᱚᱵᱽ ᱞᱮᱠᱟᱛᱮᱢ ᱧᱮᱞ ᱞᱮᱠᱷᱟᱡ ᱟᱞᱮ ᱥᱮᱫ ᱢᱟ ᱱᱚᱜᱚᱭ ᱟᱹᱰᱤ ᱜᱟᱱ ᱯᱚᱨᱚᱵᱽ ᱦᱩᱭᱩᱜ ᱟᱨ ᱡᱚᱠᱷᱚᱱ ᱦᱟᱸᱜ ᱦᱩᱲᱩ ᱞᱮ ᱟᱯᱷᱚᱨ ᱵᱟᱲᱟ ᱠᱮᱫᱟ ᱛᱚᱠᱷᱚᱱ ᱫᱚᱟᱸᱜ ᱢᱮᱛᱟᱜ ᱢᱮ ᱤᱭᱟᱹ ᱯᱚᱨᱚᱵᱽ ᱦᱩᱭᱩᱜᱼᱟ ᱮᱨᱚᱜ ᱯᱚᱨᱚᱵᱽ ᱠᱚ ᱢᱮᱛᱟᱜ ᱠᱟᱱᱟ ᱟᱫᱚ ᱚᱱᱟ ᱟᱹᱰᱤ ᱡᱟᱹᱥᱛᱤ ᱟᱞᱮ ᱥᱮᱫ ᱫᱚ ᱦᱩᱭᱩᱜᱼᱟ ᱵᱚᱞᱮ ᱦᱩᱭ ᱵᱟᱲᱟᱭᱮᱱᱟ ᱢᱮᱛᱟᱢᱟ ᱞᱟᱹᱴᱩ ᱚᱱᱟ ᱥᱚᱦᱨᱟᱭ ᱠᱷᱚᱡ ᱞᱟᱹᱴᱩ ᱞᱟᱹᱴᱩ ᱯᱚᱨᱚᱵᱽ ᱞᱮᱠᱟᱛᱮ ᱢᱮᱛᱟᱜ ᱢᱮ ᱥᱚᱦᱚᱨᱟᱭ ᱠᱚ ᱠᱚᱢ ᱞᱟᱹᱴᱩ ᱛᱚ ᱚᱱᱟ ᱫᱚ ᱦᱟᱸᱜ ᱢᱮᱛᱟᱜ ᱢᱮ ᱡᱚᱛᱚ ᱦᱚᱲ ᱯᱮᱲᱟ ᱠᱚ ᱦᱤᱡᱩᱜᱼᱟ ᱫᱤᱫᱤ ᱛᱤᱧᱟᱝ ᱥᱮᱢ ᱢᱮᱱ ᱠᱮᱭᱟ ᱱᱟᱱᱟ ᱠᱩᱢᱟᱝ ᱛᱟᱠᱚ ᱚᱱᱟ ᱠᱚ ᱦᱤᱡᱩᱜ ᱜᱮᱭᱟ ᱟᱪᱪᱷᱟ ᱟᱯᱮ ᱥᱮᱫ ᱫᱚ ᱚᱱᱛᱮ ᱮᱨᱚᱜ ᱯᱚᱨᱚᱵᱽ ᱠᱚᱫᱚ ᱦᱩᱭ ᱵᱟᱲᱟᱜᱼᱟᱥᱮ ᱵᱟᱝ
ᱟᱞᱮᱥᱮᱫ ᱫᱚ ᱚᱝᱠᱟ ᱫᱚ ᱚᱱᱮ ᱟᱢᱵᱟᱵᱚᱛᱤ ᱯᱚᱨᱚᱵᱽ ᱜᱮ ᱦᱩᱭᱱᱟ ᱮᱸᱜ ᱟᱨ ᱱᱚᱝᱠᱟ ᱥᱚᱦᱚᱨᱟᱭ ᱠᱚ ᱦᱩᱭᱩᱜᱼᱟ ᱵᱟᱦᱟ ᱠᱚ ᱦᱩᱭᱩᱜᱼᱟ ᱟᱨ ᱢᱟᱜ ᱢᱚᱬᱮ ᱠᱚ ᱦᱩᱭᱩᱜ ᱜᱮᱭᱟ ᱛᱟᱯᱚᱨᱮ ᱱᱚᱜ-ᱚᱭ ᱮᱸᱜ ᱦᱩᱲᱩ ᱠᱚ ᱨᱚᱦᱚᱭ ᱥᱟᱹᱛ ᱠᱟᱛᱮᱜ ᱢᱤᱫᱴᱟᱝ ᱜᱚᱢᱦᱟ ᱯᱚᱨᱚᱵᱽ ᱦᱩᱭᱩᱜ ᱜᱮᱭᱟ
ᱟᱪᱪᱷᱟ ᱟᱹᱰᱤ ᱱᱟᱯᱟᱭ ᱟᱫᱚ ᱱᱚᱜ ᱚᱭ ᱟᱞᱮᱥᱮᱫ ᱦᱚᱸ ᱚᱠᱟᱢ ᱞᱟᱹᱭ ᱠᱮᱫᱟ ᱚᱱᱟ ᱠᱚ ᱯᱚᱨᱚᱵ ᱦᱳᱭᱳᱜ ᱜᱮᱭᱟ ᱟᱨ ᱟᱞᱮ ᱥᱮᱫ ᱫᱚ ᱡᱟᱥᱛᱤ ᱠᱟᱭ ᱛᱟᱦᱮᱸᱜ ᱚᱱᱟ ᱢᱮᱛᱟᱜ ᱢᱮ ᱚᱱᱟ ᱦᱩᱲᱩᱞ ᱞᱮ ᱪᱟᱥ ᱵᱟᱲᱟ ᱠᱮᱫᱟ ᱥᱮ ᱮᱨ ᱵᱟᱲᱟ ᱦᱩᱭᱱᱟ ᱟᱯᱷᱚᱨ ᱵᱟᱲᱟ ᱦᱩᱭᱱᱟ ᱚᱱᱟ ᱤᱭᱟᱹ ᱛᱮᱜᱮ ᱱᱤᱛᱚᱜ ᱫᱚ ᱢᱮᱛᱟᱜ ᱢᱮ ᱚᱱᱟ ᱮᱨᱚᱜ ᱯᱚᱨᱚᱵᱽ ᱦᱩᱭᱱᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱪᱟᱞᱟᱜᱼᱟ ᱛᱚ ᱮᱨᱚᱜ ᱯᱚᱨᱚᱵᱽ ᱫᱚ ᱟᱞᱮ ᱫᱚ ᱟᱹᱰᱤ ᱡᱟᱹᱥᱛᱤ ᱦᱟᱸᱜ ᱤᱭᱟᱹ ᱞᱮ ᱤᱭᱟᱹᱭᱟ ᱪᱮᱫ ᱠᱚ ᱢᱮᱛᱟᱜᱼᱟ ᱯᱤᱴᱷᱟᱹ ᱚᱱᱟ ᱯᱤᱴᱷᱟᱹ ᱞᱟᱴᱷᱟᱭᱟᱞᱮ ᱚᱱᱟ ᱥᱩᱠᱨᱤ ᱡᱤᱞ ᱥᱚᱸᱜᱮ ᱛᱮ ᱯᱤᱴᱷᱟᱹ ᱦᱚᱞᱚᱝ ᱯᱤᱴᱷᱟᱹ ᱟᱹᱰᱤ ᱥᱤᱵᱤᱞ ᱵᱩᱡᱷᱟᱹᱜᱼᱟ ᱟᱨ ᱚᱱᱟ ᱥᱟᱶ ᱥᱟᱶᱛᱮ ᱡᱤᱞ ᱠᱚᱦᱚᱸ ᱦᱤᱡᱩᱜ ᱜᱮᱭᱟ ᱟᱨ ᱯᱮᱲᱟ ᱠᱚᱠᱚ ᱦᱤᱡᱩᱜ ᱠᱷᱟᱡ ᱫᱚ ᱚᱱᱮ ᱠᱚ ᱢᱮᱱᱟ ᱟᱹᱰᱤ ᱱᱟᱯᱟᱭ ᱵᱩᱡᱷᱟᱹᱜᱼᱟ ᱟᱪᱪᱷᱟ ᱟᱯᱮᱥᱮᱫ ᱫᱚ ᱚᱱᱟ ᱯᱤᱴᱷᱟᱹ ᱞᱟᱴᱷᱟ ᱞᱮᱠᱟ ᱫᱚ ᱵᱟᱠᱚ ᱪᱮᱠᱟᱭ ᱜᱮᱭᱟ ᱥᱮ ᱚᱱᱟ ᱮᱨᱚᱜ ᱯᱚᱨᱚᱵᱽ ᱜᱮ ᱵᱟᱠᱚ ᱢᱟᱱᱟᱣᱟ ᱥᱮ ᱪᱮᱫ ᱞᱮᱠᱟ
ᱪᱷᱟ ᱟᱪᱷᱟ ᱦᱩᱭᱩᱜᱼᱟ ᱚᱱᱠᱟ ᱫᱚ ᱵᱟᱹᱞᱤᱧ ᱵᱟᱰᱟᱭ ᱟᱠᱟᱜᱼᱟ ᱛᱟᱦᱞᱮ ᱟᱢᱵᱟᱵᱩᱛᱤ ᱵᱤᱱ ᱞᱟᱹᱭ ᱦᱚᱪᱚᱭᱮᱫᱼᱟ
ᱦᱮᱸ ᱟᱢᱵᱟᱵᱟᱛᱤ ᱢᱟ ᱦᱩᱭᱩᱜ ᱜᱮᱭᱟ ᱚᱱᱟ ᱠᱚ ᱢᱮᱱᱟ ᱱᱚᱣᱟ ᱫᱚ ᱩᱞ ᱵᱤᱞᱤ ᱠᱚ ᱡᱚᱢ ᱜᱮᱭᱟ ᱟᱹᱰᱤ ᱡᱟᱹᱥᱛᱤ ᱜᱮ ᱚᱱᱮ ᱚᱝᱠᱟ ᱵᱚᱞᱮ ᱪᱮᱫ ᱪᱚ ᱟᱫᱚ ᱟᱞᱮ ᱥᱮᱫ ᱫᱚ ᱚᱱᱮ ᱠᱚ ᱟᱹᱰᱤ ᱢᱚᱡᱽ ᱥᱮᱢ ᱢᱮᱱ ᱠᱮᱜᱼᱟ ᱦᱮᱸ ᱟᱹᱰᱤ ᱡᱟᱹᱥᱛᱤ ᱫᱚ ᱵᱟᱠᱚ ᱢᱟᱱᱟᱣᱟ ᱱᱚᱣᱟ ᱟᱢᱵᱟᱵᱚᱛᱤ ᱯᱚᱨᱚᱵᱽ ᱫᱚ ᱢᱮᱛᱟᱜ ᱢᱮ ᱠᱷᱟᱹᱞᱤ ᱱᱤᱭᱚᱢ ᱞᱮᱠᱟ ᱠᱚ ᱡᱚᱢ ᱵᱟᱲᱟ ᱠᱮᱫᱟ ᱟᱨ ᱯᱟᱨᱚᱢ ᱵᱟᱲᱟᱭᱮᱱᱟ ᱚᱱᱮ ᱚᱝᱠᱟ ᱡᱟᱹᱥᱛᱤ ᱫᱚ ᱵᱚᱞᱮ ᱚᱝᱠᱟ ᱫᱚ ᱵᱟᱝ ᱠᱟᱱᱟ ᱡᱮ ᱯᱩᱨᱟᱹᱣ ᱠᱚ ᱢᱟᱱᱟᱣᱟ ᱚᱝᱠᱟ ᱫᱚ ᱵᱟᱞᱮ ᱵᱟᱹᱧ ᱧᱮᱞ ᱟᱠᱟᱼᱟ ᱮᱱᱛᱮᱫ ᱟᱨ ᱤᱱᱠᱟ ᱱᱤᱭᱚᱢ ᱫᱷᱚᱨᱚᱢ ᱞᱮᱠᱟ ᱴᱷᱮᱞᱤ ᱞᱮ ᱢᱟᱱᱟᱣ ᱠᱟᱜᱼᱟ ᱟᱨ‌ ᱞᱮ ᱯᱟᱨᱚᱢ ᱠᱟᱜᱼᱟ ᱦᱮᱸ, ᱟᱪᱪᱷᱟ ᱟᱯᱮ ᱥᱮᱫ ᱫᱚ ᱚᱱᱟ ᱚᱠᱟᱧ ᱞᱟᱹᱭ ᱠᱮᱫᱟ ᱚᱱᱟ ᱮᱨᱚᱜ ᱯᱚᱨᱚᱵᱽ ᱱᱚᱣᱟ ᱠᱚᱫᱚ ᱵᱟᱯᱮ ᱢᱟᱱᱟᱣ ᱵᱟᱲᱟᱭ ᱜᱮᱭᱟ ᱥᱮᱯᱮ ᱢᱟᱱᱟᱣ ᱜᱮᱭᱟ
ᱵᱟᱝᱟ ᱟᱞᱮᱥᱮᱫ ᱫᱚ ᱵᱟᱝ ᱦᱩᱭᱩᱜᱼᱟ ᱚᱱᱟ ᱫᱚ
ᱮᱸ, ᱟᱞᱮ ᱥᱮᱫ ᱫᱚ ᱵᱚᱞᱮ ᱚᱱᱟ ᱫᱚ ᱡᱟᱦᱮᱨ ᱨᱮᱠᱚ ᱢᱟᱱᱟᱣ ᱜᱮᱭᱟ ᱦᱮᱸ ᱮᱱᱛᱮ ᱡᱚᱠᱷᱚᱱ ᱟᱢ ᱦᱩᱲᱩᱢ ᱮᱨᱫᱟ ᱠᱷᱮᱛ ᱨᱮ ᱛᱚ ᱚᱱᱟ ᱫᱚ ᱢᱚᱸᱡᱽ ᱱᱟᱯᱟᱭ ᱛᱮ ᱢᱟ ᱚᱱᱟ ᱠᱷᱮ ᱥᱮᱢ ᱢᱮᱱ ᱠᱮᱭᱟᱞᱮ ᱚᱱᱟ ᱢᱚᱸᱡᱽ ᱛᱮ ᱡᱚᱢ ᱤᱭᱟᱹ ᱫᱟᱨᱮᱜᱼᱟ ᱚᱱᱟ ᱛᱮᱠᱚ ᱮᱨᱟ ᱟᱨ ᱢᱟᱱᱟᱣᱟ ᱱᱚᱣᱟ ᱯᱚᱨᱚᱵᱽ ᱫᱚ ᱟᱨ ᱤᱱᱟᱹ ᱵᱟᱫᱽ ᱠᱟᱛᱮᱫ ᱦᱟᱸᱜ ᱦᱤᱡᱩᱜᱼᱟ ᱟᱞᱮ ᱥᱮᱫ ᱫᱚ ᱢᱟᱜᱢᱚᱬᱮ ᱟᱫᱚ ᱢᱟᱜ ᱢᱚᱬᱮ ᱫᱚ ᱦᱩᱲᱩ ᱡᱚᱠᱷᱚᱱ ᱜᱮᱞᱮᱜᱼᱟ ᱦᱟᱸᱜ ᱛᱚᱠᱷᱚᱱ ᱜᱮᱠᱚ ᱢᱟᱱᱟᱣᱟ ᱟᱪᱪᱷᱟ ᱟᱯᱮᱥᱮᱫ ᱫᱚ ᱚᱱᱟᱫᱚ ᱢᱟᱜ ᱢᱚᱬᱮ ᱠᱚᱫᱚ ᱠᱚ ᱯᱚᱨᱚᱵᱽ ᱫᱚᱠᱚ ᱢᱟᱱᱟᱣ ᱵᱟᱲᱟᱭ ᱜᱮᱭᱟ ᱥᱮ ᱵᱟᱠᱚ ᱢᱟᱱᱟᱣᱟ᱾
ᱦᱮᱸ ᱟᱞᱮᱥᱮᱫ ᱢᱟᱜᱢᱚᱬᱮ ᱯᱚᱨᱚᱵᱽ ᱫᱚᱠᱚ ᱢᱟᱱᱟᱣᱟ ᱢᱮᱱᱠᱷᱟᱱ ᱚᱱᱟ ᱫᱚ ᱮᱸ, ᱚᱱᱟ ᱤᱭᱟᱹ ᱵᱟᱹᱭᱥᱟᱹᱠᱷ ᱵᱚᱸᱜᱟ ᱟᱨ ᱡᱷᱮᱸᱴ ᱵᱚᱸᱜᱟ ᱦᱩᱭᱩᱜᱼᱟ
ᱦᱮᱸ ᱟᱪᱪᱷᱟ ᱢᱟᱱᱚᱣᱟ ᱟᱞᱮ ᱥᱮᱫ ᱦᱚᱸ ᱱᱚᱣᱟ ᱠᱚᱫᱚ ᱢᱟᱱᱟᱣ ᱜᱮᱭᱟ ᱟᱨ ᱚᱱᱟ ᱨᱮᱫᱚ ᱡᱟᱦᱮᱨ ᱨᱮᱜᱮᱞᱮ ᱢᱟᱱᱟᱣᱟ ᱢᱮᱛᱟᱜ ᱢᱮ ᱚᱸᱰᱮ ᱜᱮ ᱥᱩᱲᱟᱹ ᱠᱚ ᱦᱩᱭᱩᱜᱼᱟ ᱚᱸᱰᱮ ᱜᱮ ᱡᱚᱢ ᱧᱩ ᱦᱩᱭᱩᱜᱼᱟ ᱟᱨ ᱚᱸᱰᱮᱜ ᱜᱮ ᱡᱚᱛᱚᱣᱟᱜ ᱜᱮ ᱦᱩᱭᱩᱜᱼᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱛᱟ ᱟᱞᱮ ᱥᱮᱫ ᱫᱚ ᱚᱱᱟ ᱤᱱᱟᱹ ᱵᱟᱫ ᱢᱮᱛᱟᱜ ᱢᱮ ᱥᱚᱦᱨᱟᱭ ᱨᱮ ᱢᱟᱱᱮ ᱠᱚ ᱢᱮᱱᱟ ᱟᱹᱰᱤ ᱜᱟᱱ ᱯᱚᱨᱚᱵᱽ ᱢᱮᱱᱟᱜᱼᱟ, ᱟᱹᱰᱤ ᱱᱟᱯᱟᱭ ᱵᱩᱡᱷᱟᱹᱜᱼᱟ ᱟᱨ ᱟᱵᱮᱱ ᱦᱚᱸ ᱯᱟᱥᱮᱡ ᱵᱮᱱ ᱵᱟᱲᱟᱭ ᱜᱮᱭᱟ ᱟᱨ ᱟᱞᱮᱥᱮᱫ ᱫᱚ ᱦᱟᱸᱜ ᱢᱮᱛᱟᱜ ᱢᱮ, ᱚᱱᱟ ᱥᱚᱦᱨᱟᱭ ᱫᱚ ᱟᱸᱜᱷᱟᱴ ᱫᱤᱱ ᱵᱟᱫ ᱠᱚ ᱥᱚᱦᱨᱟᱭᱚᱜᱼᱟ ᱟᱨ ᱤᱱᱟᱹ ᱛᱟᱭᱚᱢ ᱜᱮ ᱥᱚᱦᱨᱟᱭ ᱫᱚ ᱦᱩᱭᱩᱜᱼᱟ ᱟᱹᱰᱤ ᱱᱟᱯᱟᱭ ᱢᱮᱛᱟᱜ ᱢᱮ ᱥᱚᱦᱨᱟᱭ ᱨᱮᱫᱚ ᱟᱹᱰᱤ ᱢᱚᱡᱽ ᱜᱮ ᱵᱩᱡᱷᱟᱹᱜᱼᱟ ᱟᱫᱚ ᱟᱞᱮᱥᱮᱫ ᱫᱚ ᱱᱚᱜᱼᱚᱭ ᱦᱟᱸ ᱢᱮᱛᱟᱜ ᱢᱮ ᱪᱷᱚ ᱢᱟᱦᱟ ᱨᱮᱭᱟᱜ ᱠᱚ ᱥᱚᱨᱚᱦᱨᱟᱭᱚᱜᱼᱟ᱾ ᱟᱯᱮᱥᱮᱫ ᱫᱚ ᱛᱤᱱᱟᱹᱜ ᱢᱟᱦᱟ ᱨᱮᱭᱟᱜ ᱠᱚ ᱥᱚᱨᱚᱦᱨᱟᱭᱚᱜᱼᱟ?
ᱟᱞ ᱥᱮᱫ ᱫᱚ ᱢᱚᱬᱮ
ᱦᱮᱸᱻ ᱟᱫᱚ ᱠᱟᱹᱴᱤᱡ ᱵᱮᱱ ᱞᱟᱹᱭ ᱧᱚᱜ ᱞᱮᱠᱷᱟᱱ, ᱟᱹᱞᱤᱧ ᱟᱪᱪᱷᱟ ᱞᱤᱧ ᱞᱟᱹᱭ ᱞᱟᱦᱟᱭᱮᱫᱟ᱾ ᱪᱮᱫ ᱞᱮᱠᱟ ᱠᱚ ᱥᱚᱦᱨᱟᱭᱚᱜᱼᱟ? ᱟᱞᱮ ᱥᱮ ᱚᱠᱟᱴᱟᱜ ᱠᱚ ᱮᱦᱚᱵ ᱞᱟᱦᱟᱭᱟ ᱟᱫᱚ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱫᱚ ᱡᱟᱹᱥᱛᱤ ᱮᱦᱚᱵ ᱨᱮᱫᱚ ᱚᱠᱟᱴ ᱢᱮᱱᱟᱜᱼᱟ᱾ ᱩᱢ ᱨᱟᱠᱟᱵ ᱥᱮ ᱵᱚᱸᱜᱟ ᱚᱱᱟ ᱦᱚᱸ ᱢᱮᱱᱟᱜᱼᱟ ᱮᱦᱚᱵ ᱨᱮ᱾ ᱟᱨ ᱤᱱᱟᱹ ᱵᱟᱫ ᱫᱚ ᱠᱚ ᱫᱟᱠᱟᱭᱟ ᱟᱨ ᱤᱱᱟᱹ ᱵᱟᱫᱽ ᱠᱟᱛᱮ ᱫᱚ ᱦᱟᱸᱜ ᱠᱷᱩᱱᱴᱟᱹᱣ ᱦᱩᱭᱩᱜᱼᱟ᱾ ᱟᱨ ᱠᱷᱩᱱᱴᱟᱹᱣ ᱵᱟᱫ ᱠᱟᱛᱮᱫ ᱫᱚ ᱦᱟᱸᱜ ᱢᱮᱛᱟᱜ ᱢᱮ ᱡᱟ. ᱞᱤ ᱦᱩᱭᱩᱜᱼᱟ, ᱡᱟ. ᱞᱤ ᱠᱟᱛᱮᱜ ᱦᱟᱹᱠᱩ ᱠᱟᱴᱠᱚᱢ ᱦᱟᱸᱜ᱾ ᱟᱨ ᱦᱟᱹᱠᱩ ᱠᱟᱴᱠᱚᱢ ᱵᱟᱫᱽ ᱫᱚ ᱦᱟᱸᱜ ᱞᱟᱥᱴ ᱨᱮᱫᱚ ᱥᱚᱦᱨᱟᱭ᱾ᱟᱫᱚ ᱮᱦᱚᱵ ᱨᱮᱦᱟᱸᱜ ᱤᱧ ᱞᱟᱹᱭ ᱠᱟᱜᱼᱟ ᱚᱱᱠᱟ ᱚ ᱚᱱᱟ ᱠᱚ ᱯᱟᱥᱮᱢ ᱵᱩᱡᱷᱟᱹᱣ ᱞᱮᱫ ᱜᱮᱭᱟ ᱦᱟᱸᱜ ᱪᱮᱫ ᱠᱚ ᱢᱮᱱᱟ? ᱟ ᱛᱩᱨᱩᱭ ᱴᱤᱜᱮ ᱦᱩᱭᱩᱜ ᱠᱟᱱᱟ ᱥᱮᱠᱚ ᱢᱮᱱᱟ ᱪᱷᱚᱴᱤᱜᱮ ᱦᱩᱭᱩᱜ ᱠᱟᱱᱟ ᱦᱟᱸᱜ ᱮᱦᱚᱵᱨᱮ ᱦᱩᱭᱱᱟ ᱩᱢ ᱨᱟ ᱠᱟᱵ ᱯᱷᱤᱨ ᱢᱮᱛᱟᱜ ᱢᱮ, ᱤᱱᱟᱹ ᱵᱟᱫᱽ ᱫᱚ ᱫᱟᱠᱟ ᱠᱷᱩᱱᱴᱟᱹᱣ ᱤᱱᱟᱹ ᱵᱟᱫᱽ ᱫᱚ ᱦᱟᱹᱠᱩ ᱠᱟᱴᱠᱚᱢ ᱡᱟ. ᱞᱤ ᱵᱟᱝ ᱡᱟᱞᱮ ᱞᱟᱦᱟ ᱯᱷᱤᱨ ᱦᱟᱹᱠᱩ ᱠᱟᱴᱠᱚᱢ ᱯᱷᱤᱨ ᱞᱟᱥᱴ ᱨᱮ ᱦᱟᱸᱜ ᱵᱮᱡᱷᱟ ᱫᱚ᱾ ᱟᱫᱚ ᱟᱹᱰᱤ ᱱᱟᱯᱟᱭ ᱦᱩᱭᱩᱜᱼᱟ᱾ ᱚᱱᱟ ᱠᱚ ᱢᱮᱱᱟ ᱥᱚᱦᱚᱨᱟᱭ ᱢᱟ ᱦᱟᱹᱛᱤ ᱞᱮᱠᱟᱱ ᱯᱚᱨᱚᱵᱽ᱾ ᱟᱪᱪᱷᱟ ᱟᱯᱮᱥᱮᱫ ᱪᱮᱫ ᱞᱮᱠᱟ ᱠᱚ ᱥᱚᱦᱨᱟᱭ ᱵᱟᱲᱟᱜ ᱜᱮᱭᱟ? ᱚᱱᱠᱟ ᱜᱮ ᱥᱮ ᱪᱮᱫ ᱠᱚ ᱚᱠᱟᱴᱟᱜ ᱵᱟᱫᱚᱜᱼᱟ? ᱟᱞᱮ ᱥᱮᱱᱟᱜ ᱢᱟ ᱚᱱᱠᱟ. ᱧ ᱞᱟᱹᱭ ᱠᱮᱫ᱾ ᱛᱮ ᱟᱫᱚ ᱟᱯᱮ ᱥᱮᱱᱟᱜ ᱦᱚᱸ ᱞᱟᱹᱭ ᱧᱚᱜ ᱢᱮ ᱛᱷᱚᱲᱟ ᱜᱟᱱ᱾
ᱟᱞᱮ ᱥᱮᱫ, ᱟᱞᱮ ᱥᱮᱱᱟᱜ ᱦᱮᱸ ᱞᱟᱹᱭᱫᱟᱹᱧ ᱟᱞᱮ ᱥᱮᱫ ᱦᱚᱸ ᱚᱱᱠᱟᱜᱮ ᱮ ᱤᱧ ᱫᱚ ᱱᱟᱜ ᱠᱷᱟᱱ ᱢᱚᱬᱮ ᱢᱟᱦᱟ ᱜᱤᱧ ᱵᱟᱲᱟᱭ ᱟᱠᱟᱜᱼᱟ, ᱟᱞᱮ ᱥᱮᱫ ᱫᱚ᱾ ᱮ ᱯᱳᱭᱞᱳ ᱫᱚ ᱦᱩᱭᱩᱜ ᱠᱟᱱᱟ ᱡᱟᱦᱟᱸ ᱫᱚ ᱟᱞᱮ ᱥᱮᱫ ᱫᱚ ᱰᱟᱝᱨᱤ ᱠᱚᱠᱚ ᱡᱟᱜᱟᱣ ᱠᱚᱣᱟ᱾ ᱟ ᱤᱱᱟᱹ ᱧᱤᱫᱟᱹ ᱫᱚ ᱯᱳᱭᱞᱳ ᱫᱚ ᱟ ᱦᱩᱭᱩᱜ ᱠᱟᱱᱟ ᱰᱟᱦᱟᱨ ᱮᱱᱮᱡ ᱠᱚᱞᱮ ᱪᱟᱞᱟᱜᱼᱟ ᱥᱟᱨ ᱫᱤᱱ ᱫᱚ ᱛᱮᱥᱟᱨᱟᱜ ᱫᱤᱱ ᱫᱚ ᱦᱩᱭᱩᱜ ᱠᱟᱱᱟ, ᱤᱱᱟ ᱦᱤᱞᱟᱹᱜ ᱫᱚ ᱠᱷᱩᱱᱴᱟᱹᱣ ᱠᱚ ᱦᱩᱭᱩᱜᱼᱟ᱾ ᱱᱚᱝᱠᱟ ᱠᱟᱛᱮᱜ ᱢᱟᱱᱮ ᱞᱮᱛᱟᱲ ᱜᱮ ᱪᱟᱞᱟᱣ ᱤᱫᱤᱜᱼᱟ ᱢᱚᱲᱮ ᱢᱟᱦᱟ ᱮᱱᱮᱡ ᱥᱮᱨᱮᱧ ᱛᱟᱞᱟ ᱛᱮᱜᱮ᱾
ᱦᱮᱸ ᱚᱱᱠᱟᱜᱮ ᱱᱚᱜᱼᱚᱭ ᱟᱞᱮ ᱥᱮᱫ ᱦᱚᱸ ᱟᱨ ᱤᱱᱟᱹᱜᱮ ᱦᱟᱸᱜ ᱢᱮᱛᱟᱜ ᱢᱮ ᱞᱟᱥᱴ ᱯᱚᱨᱚᱵᱽ ᱞᱮᱠᱟᱛᱮᱫᱚ ᱟᱞᱮ ᱥᱮᱫ ᱫᱚ ᱡᱟᱹᱥᱛᱤ ᱫᱚᱠᱚ ᱢᱟᱱᱟᱣᱟ ᱵᱚᱞᱮ ᱟᱨ ᱤᱱᱟᱹ ᱵᱟᱫ ᱫᱚ ᱦᱟᱸᱜ ᱚᱠᱟ ᱛᱟᱞᱟᱨᱮ ᱢᱮᱱᱟᱜᱼᱟ? ᱢᱤᱫᱴᱮᱱ ᱚᱱᱟ ᱵᱟᱫ ᱢᱮᱛᱟᱜ ᱢᱮ ᱛᱷᱚᱲᱟ ᱜᱟᱱ ᱦᱟᱸᱜ ᱥᱤᱛᱩᱝ ᱫᱤᱱ ᱥᱚᱢᱚᱭ ᱛᱤᱭᱳᱜᱚᱜᱼᱟ ᱡᱚᱠᱷᱚᱱ ᱛᱚ ᱢᱤᱫᱴᱮᱱ ᱱᱚᱝᱠᱟ ᱫᱚᱠᱚ ᱢᱮᱛᱟᱜ ᱠᱟᱱᱟ ᱵᱟᱦᱟ ᱯᱚᱨᱚᱵᱽ᱾ ᱱᱚᱣᱟ ᱦᱚᱸ ᱟᱹᱰᱤ ᱱᱟᱯᱟᱭ ᱜᱮᱞᱮ ᱢᱟᱱᱟᱣᱟ᱾ ᱟᱨ ᱟᱞᱮᱥᱮᱫ ᱫᱚ ᱱᱚᱜᱼᱚᱭ ᱚᱱᱟ ᱨᱮᱦᱚᱸ ᱟᱹᱰᱤᱜᱟᱱ ᱯᱮᱲᱟ ᱠᱚᱠᱚ ᱦᱤᱡᱩᱜ ᱜᱮᱭᱟ᱾ ᱵᱟᱦᱟ ᱯᱚᱨᱚᱵᱽ ᱨᱮ ᱚᱠᱟ ᱫᱚ ᱟᱵᱚᱣᱟᱜ ᱯᱚᱨᱚᱵᱽ ᱢᱮᱱᱟᱜ ᱛᱟᱵᱚᱱᱟ ᱚᱱᱟ ᱫᱚ ᱢᱮᱛᱟᱜ ᱢᱮ ᱥᱟᱨᱡᱚᱢ ᱡᱚᱠᱷᱚᱱ ᱦᱟᱸᱜ ᱵᱟᱦᱟᱜᱼᱟ, ᱛᱚᱠᱷᱚᱱ ᱜᱮ ᱦᱟᱸᱜ ᱟᱞᱮᱥᱮᱫ ᱫᱚ ᱠᱚ ᱢᱟᱱᱟᱣᱟ᱾ ᱟᱪᱪᱷᱟ ᱟᱯᱮᱥᱮᱫ ᱫᱚ ᱚᱱᱟ ᱵᱟᱦᱟ ᱯᱚᱨᱚᱵᱽ ᱫᱚ ᱛᱤᱥᱠᱟᱱ ᱠᱚ ᱢᱟᱱᱟᱣ ᱵᱟᱲᱟᱭ ᱜᱮᱭᱟ?
ᱥᱟᱨᱡᱚᱢ ᱵᱟᱦᱟ ᱜᱮᱞᱮᱜᱼᱟ᱾ ᱩᱱ ᱥᱚᱢᱚᱭ ᱵᱟᱦᱟ ᱮᱦᱚᱵᱚᱜᱼᱟ, ᱤᱱᱟᱹ ᱥᱚᱢᱚᱭ ᱜᱮᱠᱚ ᱢᱟᱱᱟᱣᱟ᱾ ᱡᱟᱦᱟᱸ ᱫᱚ ᱚᱱᱮ ᱯᱷᱟᱹᱜᱩᱱ ᱵᱚᱸᱜᱟ ᱟᱨ ᱵᱟᱝᱠᱷᱟᱱ ᱪᱟᱹᱛ ᱵᱚᱸᱜᱟ ᱚᱱᱟᱠᱤᱱ ᱢᱚᱫᱽᱫᱷᱮ ᱨᱮᱜᱮ ᱦᱩᱭᱩᱜᱼᱟ
ᱟᱪᱪᱷᱟ ᱟᱹᱰᱤ ᱱᱟᱯᱟᱭ, ᱟᱫᱚ ᱱᱚᱜᱼᱚᱭ ᱟᱞᱮ ᱥᱮᱫ ᱦᱚᱸ ᱟᱹᱰᱤᱜᱟᱱ ᱯᱚᱨᱚᱵᱽ ᱠᱚ ᱢᱟᱱᱟᱣ ᱵᱟᱲᱟᱭ ᱜᱮᱭᱟ ᱟᱨ ᱦᱮᱸ ᱨᱚᱲ ᱢᱮ,
ᱦᱮᱸ ᱛᱟᱞᱦᱮ ᱞᱤᱧ ᱞᱟᱹᱭᱫᱟ ᱮᱸ ᱡᱮ ᱮᱸ ᱥᱚᱦ ᱥᱟᱨ ᱥᱟᱠᱨᱟᱛ ᱫᱚ ᱞᱮᱛᱟᱲ ᱜᱮ ᱦᱳᱭ ᱮᱱ ᱛᱟᱯᱮᱭᱟ ᱥᱮ ᱥᱚᱦᱚᱨᱟ ᱫᱚ ᱥᱚᱦᱚᱨᱟᱭ, ᱵᱟ ᱵᱚᱸᱜᱟ ᱜᱮ
ᱵᱟᱝ ᱚᱱᱟ ᱥᱟᱶ ᱥᱟᱶ ᱛᱮᱜᱮ ᱟᱞᱮ ᱫᱚᱞᱮ ᱥᱚᱦᱨᱟᱭ ᱟᱨᱮ ᱞᱮᱱᱟ ᱥᱟᱠᱨᱟᱛ ᱚᱠᱟᱢ ᱞᱟᱹᱭ ᱠᱮᱫᱟ, ᱚᱱᱟ ᱫᱚ ᱦᱟᱸᱜ ᱢᱮᱛᱟᱜ ᱢᱮ ᱵᱮᱡᱷᱟ ᱦᱤᱞᱳᱜ ᱜᱮ ᱥᱟᱠᱨᱟᱛ ᱞᱮ ᱯᱟᱨᱚᱢᱟ ᱥᱮ ᱚᱱᱟ ᱫᱚᱞᱮ ᱟ ᱯᱚᱨᱚᱵᱽ ᱟᱜ ᱥᱟᱠᱨᱟᱛ ᱦᱚᱸ, ᱚᱱᱟ ᱵᱮᱡᱷᱟ ᱞᱟᱦᱟ ᱦᱤᱞᱳᱜ ᱜᱮ ᱟᱨ ᱵᱟᱠᱷᱟᱡᱽ ᱵᱮᱡᱷᱟ ᱦᱤᱞᱳᱜ ᱚᱱᱟ ᱠᱤᱨᱤ ᱜᱮᱞᱮ ᱟᱞᱮ ᱫᱚᱞᱮ ᱯᱟᱨᱚᱢ ᱚᱱᱠᱟ ᱜᱮ ᱟᱞᱮ ᱥᱮᱫ ᱫᱚ ᱪᱟᱞᱟᱜ ᱠᱟᱱᱟ, ᱚᱱᱟ ᱠᱚ ᱢᱮᱱᱟ ᱞᱟᱦᱟ ᱠᱷᱚᱡ ᱠᱚ ᱢᱟᱱᱟᱣ ᱟᱹᱜᱩᱭᱮᱫᱟ ᱚᱱᱠᱟ ᱜᱮ ᱟᱫᱚ ᱚᱱᱟᱛᱮ ᱱᱮᱛᱟᱨ ᱦᱚᱸ ᱚᱱᱠᱟ ᱜᱮ ᱪᱟᱞᱟᱜ ᱠᱟᱱᱟ, ᱟᱫᱚ ᱟᱯᱮ ᱥᱮᱫ ᱫᱚ ᱪᱮᱫ ᱞᱮᱠᱟ ᱚᱱᱟ ᱫᱚᱠᱚ ᱯᱚᱨᱚᱵᱽ ᱚᱜ ᱛᱮ?
ᱦᱮᱸ ᱟᱞᱮᱥᱮᱫ ᱫᱚ ᱮᱢᱟᱱᱟᱜ ᱟᱨ ᱢᱩᱪᱟᱹᱫ ᱦᱤᱞᱳᱜ,
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝ ᱟ, ᱟᱫᱚ ᱱᱚᱝᱠᱟ ᱜᱮ ᱟᱨᱦᱚᱸ ᱞᱟᱝ ᱜᱟᱞᱢᱟᱨᱟᱣ-ᱟ ᱛᱚᱵᱮ ᱱᱟᱣᱟ ᱥᱟᱛᱟᱢ ᱨᱮ ᱥᱮ ᱪᱮᱫ ᱵᱮᱱ ᱢᱮᱱᱫᱟ,
ᱦᱮᱸ ᱴᱷᱤᱠ ᱜᱮᱭᱟ,